ᱦᱩ ᱡᱚᱦᱟᱨ ᱜᱮ
ᱦᱮᱞᱚ
ᱦᱮ ᱟᱸᱡᱚᱢᱚᱜ ᱠᱟᱱᱟ
ᱡᱚᱦᱟᱨ ᱜᱮ᱾
ᱦᱮ ᱞᱟᱹᱭ ᱢᱮ
ᱟ ᱟᱯᱮ ᱫᱚ ᱚᱠᱟ ᱫᱤᱥᱚᱢ
ᱦᱩ ᱟᱞᱮ ᱱᱚᱣᱟ ᱵᱟᱸᱠᱩᱲᱟ ᱡᱮᱞᱟ ᱨᱮᱱᱟᱜ ᱢᱟᱱ ᱫᱤᱥᱚᱢ ᱠᱚ ᱞᱟᱹᱭᱟ ᱱᱚᱣᱟ ᱫᱚ
ᱳ ᱟᱪᱪᱷᱟ ᱟ ᱱᱟᱯᱟᱭ ᱵᱟᱲᱟ ᱜᱮᱭᱟᱢ
ᱦᱮ ᱱᱟᱯᱟᱭ ᱵᱟᱲᱟ ᱜᱮ
ᱟ ᱛᱮᱦᱮᱧ ᱫᱚ ᱥᱟᱨᱟ ᱫᱤᱱ ᱪᱮᱫ ᱠᱚᱢ ᱪᱤᱠᱟᱹ ᱵᱟᱲᱟ ᱠᱮᱫᱟ
ᱛᱮᱦᱮᱧ ᱛᱚ ᱥᱮᱛᱟᱜ ᱠᱷᱚᱱᱜᱮ ᱦᱩᱞ ᱢᱟᱦᱟ ᱤᱫᱤ ᱠᱟᱛᱮᱫ ᱜᱮ᱾ ᱜᱚᱴᱟ ᱪᱟᱨᱪᱟᱶ ᱪᱟᱞᱟᱜ ᱠᱟᱱᱟ
ᱟᱪᱪᱷᱟ᱾ ᱚ ᱦᱩᱞ ᱢᱟᱦᱟ ᱢᱟ ᱛᱮᱦᱮᱧ ᱦᱳᱭᱳᱜ ᱠᱟᱱ ᱪᱟᱵᱟᱜᱼᱟ ᱢᱮᱱᱠᱷᱟᱱ ᱵᱩᱨᱩ ᱵᱚᱸᱜᱟ ᱦᱚᱛᱚ ᱥᱮᱴᱮᱨᱚᱜ ᱠᱟᱱᱟ ᱚᱱᱟ ᱠᱚ ᱤᱫᱤ ᱠᱟᱛᱮᱫ ᱫᱚ ᱪᱮᱫ ᱞᱮᱠᱟ ᱵᱷᱟᱵᱱᱟ ᱢᱮᱱᱟᱜᱼᱟ᱾
ᱦᱮ ᱵᱩᱨᱩ ᱵᱚᱸᱜᱟ ᱢᱟ ᱱᱮᱥ ᱫᱚᱠᱚ ᱞᱟᱹᱭ ᱫᱟ ᱟᱹᱰᱤ ᱡᱟᱠ ᱡᱚᱢᱚᱠ ᱥᱺᱦᱤᱡ ᱠᱚ ᱵᱮᱱᱟᱣ ᱟᱠᱟᱫᱟ᱾ ᱡᱟᱭᱜᱟ ᱴᱟᱜ ᱦᱚᱸ ᱠᱟᱹᱴᱤᱡ ᱠᱚ ᱵᱮᱱᱟᱣ ᱧᱚᱸᱜ ᱟᱠᱟᱫ ᱜᱮᱭᱟ ᱟᱨᱠᱤ ᱞᱟᱦᱟ ᱠᱷᱚᱱ ᱫᱚ ᱠᱟᱹᱴᱤᱡ ᱵᱷᱮᱜᱟᱨ ᱟᱠᱟᱱᱟ᱾ ᱵᱟᱦᱟ ᱢᱟ ᱟᱬᱜᱚ ᱫᱮᱡ ᱥ ᱞᱟᱹᱜᱤᱫ ᱛᱮ ᱵᱩᱨ ᱨᱮ ᱫᱮᱡᱚᱜ ᱞᱟᱹᱜᱤᱫ ᱛᱮ ᱴᱷᱤᱠ ᱪᱷᱟᱠ ᱤᱭᱟᱹ ᱠᱚ ᱵᱟᱝ ᱛᱟᱦᱮᱸ ᱠᱟᱱᱟ ᱰᱟᱦᱟᱨ ᱵᱟᱝ ᱛᱟᱦᱮᱸ ᱠᱟᱱᱟ ᱱᱤᱭᱟᱹ ᱵᱟᱨ ᱢᱟ ᱟ ᱥᱤᱢᱤᱴ ᱨᱮᱱᱟᱜ ᱰᱟᱦᱟᱨ ᱠᱚ ᱡᱩᱛ ᱟᱠᱟᱫᱟ ᱪᱮᱛᱟ ᱠᱚ ᱞᱟᱹᱭᱮᱫ ᱫᱚ ᱥᱤᱲᱤ ᱡᱟᱦᱟᱸ ᱠᱚ ᱡᱩᱛ ᱟᱠᱟᱫᱟ ᱟᱨᱠᱤ᱾
ᱟ ᱢᱟᱱᱮ ᱛᱟᱞᱮ ᱚᱱᱟ ᱠᱚ ᱟᱜᱽᱨᱚᱦᱚᱸ ᱤᱫᱤ ᱠᱟᱛᱮᱫ ᱜᱮ ᱪᱟᱞᱟᱜ ᱫᱚ ᱢᱚᱱᱮ ᱵᱟᱲᱟᱭᱼᱟ ᱥᱮ ᱪᱮᱫ
ᱦᱮ ᱡᱟᱭ ᱥᱮᱨᱢᱟ ᱜᱮ ᱥᱮᱱᱚᱜ ᱦᱩᱭᱩᱜ ᱜᱮᱭᱟ ᱱᱮᱥ ᱦᱚᱸ ᱵᱤᱥᱮᱥ ᱠᱟᱭᱛᱮ ᱚᱱᱟ ᱠᱷᱟᱹᱛᱤᱨ ᱟᱨᱚ ᱠᱟᱹᱴᱤᱡ᱾ ᱤᱭᱟᱹ ᱧᱚᱜ ᱵᱩᱡᱷᱟᱹᱜ ᱠᱟᱱᱟ ᱟᱨᱠᱤ᱾ ᱚᱱᱮ ᱠᱚᱭ ᱜᱚᱦᱚᱲ ᱫᱟ ᱡᱮ ᱥᱮᱱ ᱠᱟᱛᱮ ᱧᱮᱞ ᱟᱹᱜᱩᱭ ᱦᱩᱭᱩᱜᱼᱟ ᱪᱮᱫ ᱞᱮᱠᱟ ᱱᱟᱣᱟ ᱪᱮᱫ ᱠᱚ ᱡᱩᱛ ᱟᱠᱟᱫᱟ ᱥᱮ ᱪᱮᱫᱽ ᱞᱮᱠᱟ ᱵᱩᱡᱷᱟᱹᱜᱼᱟ ᱟᱨᱠᱤ᱾
ᱦᱚᱸ ᱱᱟᱣᱟ ᱮᱢ ᱟ. ᱭᱠᱟ. ᱣᱟ
ᱦᱮ
ᱦᱮ ᱤᱧ ᱦᱚᱸ ᱫᱟᱬᱟᱱ ᱠᱚ ᱫᱚᱢᱮᱧ ᱠᱩᱥᱤᱭᱟᱜᱼᱟ ᱛᱚ ᱵᱩᱨᱩ ᱵᱚᱸᱜᱟ ᱯᱟᱛᱟ ᱢᱟ ᱯᱟᱛᱟ ᱜᱮ ᱞᱟᱹᱭ ᱜᱟᱱᱚᱜᱼᱟ᱾ ᱟ ᱵᱩᱨᱩ ᱫᱟᱬᱟᱱ ᱢᱟ ᱟᱨᱚ ᱫᱚᱢᱮᱜᱤᱧ ᱠᱩᱥᱤᱭᱟᱜ ᱟᱞᱮ ᱦᱚᱸ ᱵᱩᱨᱩ ᱫᱤᱥᱚᱢ ᱦᱚᱲ ᱛᱟᱞᱮ ᱤᱧᱟᱹᱜ ᱢᱟ ᱟᱹᱣᱨᱤ ᱨᱮᱜᱮ ᱢᱚᱱᱮ ᱠᱚ ᱨᱟᱹᱥᱠᱟᱹ ᱨᱟᱹᱥᱠᱟᱹᱜᱤᱧ ᱵᱩᱡᱷᱟᱹᱣᱮᱫᱼᱟ ᱡᱮ ᱛᱤᱥ ᱥᱮᱴᱮᱨᱚᱜ ᱠᱟᱱᱟ ᱪᱟᱞᱟᱜ ᱦᱩᱭᱩᱜᱼᱟ ᱧᱮᱞ ᱦᱩᱭᱩᱜᱼᱟ ᱛᱚ᱾
ᱼᱼ
ᱚᱱᱟ ᱠᱚ ᱤᱫᱤᱠᱟ ᱠᱟᱛᱮᱜ ᱜᱮ ᱮ ᱡᱮᱢᱚᱱ ᱞᱟᱠᱟᱨ ᱮᱱᱮᱡ ᱥᱮᱨᱮᱧ ᱠᱚ ᱤᱧ ᱫᱚ ᱮᱱᱮᱡ ᱥᱮᱨᱮᱧ ᱠᱚᱦᱚᱸ ᱫᱚᱢᱮᱧ ᱠᱩᱥᱤᱭᱟᱜ ᱛᱚ ᱚᱸᱰᱮ ᱥᱮᱱ ᱠᱟᱛᱮ᱾ ᱥᱮ ᱯᱟᱲᱟᱜᱷᱟᱴ ᱨᱮ ᱮᱱᱮᱡ ᱥᱮᱨᱮᱧ ᱦᱚᱸ ᱫᱚᱢᱮᱧ ᱮᱱᱮᱡ ᱥᱮᱨᱮᱧ ᱠᱟᱜ ᱜᱮᱭᱟ ᱡᱟ ᱥᱮᱨᱢᱟ ᱞᱮᱠᱟᱜ ᱟᱫᱚ ᱱᱮᱥ ᱦᱚᱸ ᱚᱱᱟ ᱛᱮᱜᱮ, ᱫᱚᱢᱮ ᱪᱟᱞᱟᱜ ᱞᱟᱹᱜᱤᱫ ᱫᱚ ᱥᱟᱱᱟᱧ ᱠᱟᱱ ᱜᱮᱭᱟ᱾ ᱟᱨ, ᱟᱸ ᱟᱹᱰᱤ ᱥᱟᱺᱟᱹᱜᱤᱧ ᱥᱟᱜᱤᱧ ᱠᱷᱚᱱ ᱦᱚᱲ ᱠᱚᱠᱚ ᱦᱤᱡᱩᱜᱼᱟ, ᱱᱟᱣᱟ ᱱᱟᱣᱟ ᱦᱚᱲ ᱥᱟᱶ ᱜᱟᱯᱟᱞᱢᱟᱨᱟᱣ᱾ ᱛᱟᱯᱚᱨᱮ ᱚᱱᱛᱮᱱ ᱦᱚᱲᱟᱜ ᱟᱹᱨᱤᱪᱟᱹᱞᱤ ᱵᱟᱲᱟᱭ, ᱱᱚᱣᱟ ᱠᱚᱦᱚᱸ ᱫᱚᱢᱮ ᱠᱩᱥᱤᱧ ᱵᱩᱡᱷᱟᱹᱣᱟ, ᱡᱮ ᱱᱟᱣᱟ ᱱᱟᱣᱟ ᱵᱟᱲᱟᱭ ᱥᱟᱱᱟᱧᱟ᱾ ᱱᱟᱜᱟᱢ ᱠᱚ ᱛᱩᱢᱟᱹᱞ ᱡᱟᱣᱨᱟ, ᱫᱚᱢᱮᱧ ᱠᱩᱥᱤᱭᱟᱜ ᱜᱮᱭᱟ᱾ ᱛᱚ ᱫᱟᱬᱟᱱ ᱡᱤᱱᱤᱥ ᱫᱟᱜ ᱫᱚ ᱞᱟᱹᱭ ᱜᱟᱱᱚᱜᱼᱟ, ᱫᱚᱢᱮᱧ ᱠᱩᱥᱤᱭᱟᱜᱼᱟ ᱚᱱᱟᱛᱮ ᱤᱧᱦᱚᱸ ᱵᱩᱨᱩ ᱵᱚᱸᱜᱟ ᱫᱚᱩᱧ ᱪᱟᱞᱟᱜ ᱞᱟᱹᱜᱤᱫ ᱜᱮ᱾ ᱟᱢᱫᱚ ᱛᱟᱦᱚᱞᱮ ᱵᱩᱨᱩ ᱵᱚᱸᱜᱟ ᱪᱟᱞᱟᱣ ᱠᱟᱛᱮᱜ, ᱢᱟᱱᱮ ᱥᱮ ᱫᱟᱬᱟᱱ ᱪᱟᱞᱟᱣ ᱠᱟᱛᱮᱜ? ᱪᱮᱫ ᱡᱤᱱᱤᱥ ᱪᱮᱛᱟᱱ ᱨᱮ, ᱩᱱᱟᱹᱜ ᱵᱷᱟᱜᱮᱢ ᱵᱩᱡᱟ ᱡᱮ, ᱫᱟᱬᱟᱱᱮᱢ ᱪᱟᱞᱟᱜ ᱟᱢ?
ᱦᱮᱸ ᱥᱮᱱᱚᱜ ᱢᱟ, ᱢᱚᱱᱮ ᱦᱳᱭ ᱠᱟᱱ᱾ ᱟᱫᱚᱧ ᱞᱟᱹᱭᱟ ᱡᱮ, ᱟᱯᱮ ᱵᱩᱨᱩ ᱵᱚᱸᱜᱟ ᱫᱚ, ᱟᱯᱮ ᱥᱳᱨ ᱠᱟᱱᱟ ᱥᱮ ᱪᱮᱫᱞᱮᱠᱟ? ᱛᱤᱱᱟᱹᱜ ᱥᱟᱺᱜᱤᱧᱟ, ᱟᱯᱮᱴᱷᱮᱱ ᱠᱷᱚᱱ ᱫᱚ?
ᱦᱮᱸ ᱵᱩᱨᱩ ᱵᱚᱸᱜᱟ ᱫᱚ ᱥᱳᱨ ᱜᱮᱛᱟ ᱞᱮᱭᱟ, ᱫᱚᱢᱮ ᱫᱚ ᱵᱟᱭ ᱥᱟᱺᱜᱤᱧᱟ᱾
ᱚ ᱛᱟᱦᱚᱞᱮ ᱪᱮᱫ ᱱᱮᱥ ᱫᱚ, ᱪᱮᱫ ᱛᱮᱯᱮ ᱥᱮᱱᱚᱜ ᱞᱟᱹᱜᱤᱫ?
ᱟᱸ ᱟᱞᱮ ᱫᱚ ᱫᱟᱬᱟᱱ ᱡᱚᱠᱷᱚᱱ ᱞᱮ ᱪᱟᱞᱟᱜᱼᱟ, ᱛᱚ ᱟᱛᱳ ᱠᱚᱨᱮᱱ ᱠᱚᱞᱮ ᱜᱟᱶᱛᱼᱟ, ᱟᱨ ᱜᱟᱹᱰᱤ ᱠᱚᱛᱮ ᱛᱮᱜᱮ ᱨᱤᱡᱟᱵᱷ ᱜᱟᱹᱲᱤ ᱠᱚᱛᱮ ᱜᱮᱞᱮ ᱪᱟᱞᱟᱜ ᱜᱮᱭᱟ᱾
ᱩᱢ, ᱟᱞᱮ ᱫᱚ ᱱᱚᱛᱮ ᱠᱷᱚᱱ ᱫᱚ ᱥᱟᱺᱜᱤᱧ ᱜᱮᱭᱟ᱾ ᱟᱹᱰᱤ ᱜᱟᱱ ᱜᱮ ᱯᱟᱹᱦᱤᱞ ᱫᱚ ᱛᱟᱲᱟᱢ ᱛᱮᱫᱚ, ᱵᱟᱝ ᱥᱟᱭᱠᱮᱞ ᱠᱚᱛᱮ ᱛᱮᱠᱚ ᱥᱮᱱ ᱟᱠᱟᱱ ᱜᱮᱭᱟ᱾ ᱮᱜ, ᱮᱭ ᱫᱚᱢᱮ ᱥᱮᱫᱟᱭ ᱛᱚ ᱵᱟᱝ ᱠᱤᱪᱷᱩ ᱫᱤᱱ ᱠᱚᱭᱠ ᱳᱤ, ᱢᱤᱫ ᱵᱟᱨ ᱥᱮᱨᱢᱟ ᱞᱟᱦᱟ ᱨᱮᱜᱮ ᱥᱟᱭᱠᱮᱞ ᱠᱚᱛᱮ ᱦᱚᱸᱠᱚ, ᱥᱮᱱᱚᱜ ᱠᱟᱱ ᱛᱟᱦᱮᱸᱫ ᱟᱫᱚ ᱩᱢ, ᱱᱤᱡᱮ ᱠᱚᱫᱚ ᱢᱚᱴᱚᱨ ᱥᱟᱭᱠᱮᱞ ᱠᱚᱛᱮ, ᱥᱮᱱ ᱵᱟᱲᱟ ᱦᱳᱭ ᱠᱟᱱᱟ᱾ ᱛᱟᱪᱷᱟᱲᱟ ᱫᱟᱬᱟ ᱠᱚᱫᱚ ᱮᱠᱞᱟ ᱮᱠᱞᱟ ᱫᱚ ᱡᱩᱫᱽ ᱫᱚ ᱵᱟᱝ ᱵᱩᱡᱟᱹᱜ ᱟᱛᱚ᱾ ᱛᱚ ᱢᱤᱫᱴᱮᱱ ᱜᱟᱛᱮ ᱠᱚ, ᱛᱟᱦᱮᱸᱱ ᱢᱟ ᱥᱟᱶᱛᱮ᱾ ᱜᱟᱯᱟᱞᱢ ᱢᱟᱨᱟᱣ ᱞᱟᱹᱜᱤᱫ, ᱛᱷᱩᱛᱤ ᱛᱷᱩᱛᱤ ᱛᱮᱢ ᱥᱮᱱᱚᱜᱼᱟ, ᱨᱟᱹᱥᱠᱟᱹ ᱠᱟᱛᱮᱢ ᱥᱮᱱᱚᱜᱼᱟ, ᱚᱱᱟ ᱨᱮᱜᱮ ᱛᱚ , ᱡᱟᱦᱟᱸ ᱥᱮᱫ ᱫᱟᱬᱟᱱ ᱛᱮᱫᱚ ᱡᱩᱛ ᱵᱩᱡᱷᱟᱹᱜᱼᱟ, ᱟᱨᱠᱤ ᱥᱮ ᱪᱮᱫ?
ᱦᱳᱭ ᱤᱧ ᱢᱟ ᱚᱱᱠᱟ ᱜᱤᱧ ᱠᱩᱥᱤᱭᱟᱜ, ᱮᱠᱞᱟ ᱮᱠᱞᱟ ᱫᱚ, ᱚᱠᱟ ᱞᱮᱠᱟᱢ ᱪᱟᱞᱟᱜᱼᱟ, ᱜᱟᱛᱮ ᱵᱟᱝᱠᱷᱟᱱ ᱫᱚ᱾
ᱦᱮᱸ, ᱛᱚ᱾
ᱱᱚᱣᱟ ᱥᱚᱛᱫᱤᱱ ᱞᱟᱦᱟᱜᱮ ᱠᱟᱱᱴᱷᱟᱲ ᱯᱚᱨᱚᱵᱽ ᱯᱟᱨᱚᱢᱮᱱᱟ, ᱟᱯᱮ ᱫᱚ ᱦᱟᱸᱜ ᱟᱢᱵᱟᱵᱚᱛᱤ ᱡᱟᱹᱱᱤᱡ ᱯᱮ ᱢᱮᱛᱟᱜᱼᱟ, ᱛᱚ ᱩᱱ ᱡᱚᱠᱷᱚᱱ ᱛᱚᱠᱷᱚᱱ ᱫᱚ, ᱚᱠᱟ ᱞᱮᱠᱟ ᱪᱟᱞᱟᱣ ᱦᱳᱭ ᱞᱮᱱᱟ ᱥᱮ ᱵᱟᱝ, ᱪᱮᱫ ᱞᱮᱠᱟ ᱯᱮ ᱢᱟᱱᱟᱣ ᱠᱮᱫᱟ ᱟᱯᱮᱥᱮᱫ ᱫᱚ?
ᱟᱫᱚ ᱟᱢᱵᱟᱵᱛᱤᱤ ᱥᱮ ᱠᱟᱱᱴᱷᱟᱲ ᱯᱚᱨᱚᱵᱽ ᱨᱮᱫᱚ ᱡᱚᱢ ᱧᱩ ᱱᱤᱭᱮ ᱜᱮᱛᱚ, ᱱᱚᱣᱟ ᱛᱮ ᱟᱵᱚ ᱱᱚᱜᱼᱚᱭ ᱠᱟᱹᱢᱤ ᱫᱤᱱ, ᱟᱥᱟᱲ ᱵᱚᱸᱜᱟ ᱥᱮᱴᱮᱨ ᱵᱚᱞᱚ ᱠᱟᱱᱟ᱾ ᱠᱟᱹᱢᱤ ᱫᱤᱱ ᱦᱤᱡᱩᱜ ᱠᱟᱱᱟ, ᱛᱚ ᱟᱸ ᱦᱳᱲᱳ ᱠᱚ ᱪᱟᱨᱟ ᱠᱚ, ᱛᱚᱞᱟ ᱠᱚ ᱮᱨ ᱦᱳᱭ ᱠᱟᱱᱟ, ᱟᱫᱚ ᱫᱟᱜ ᱡᱟᱯᱩᱫ ᱢᱟ, ᱴᱷᱤᱠᱴᱷᱟᱠ ᱵᱟᱭ ᱫᱟᱜ ᱟᱵᱚᱱ ᱠᱷᱟᱱ ᱱᱮᱥ ᱫᱚ ᱦᱳᱲᱳ ᱠᱚ, ᱪᱮᱫ ᱞᱮᱠᱟ ᱦᱳᱭᱳᱜ ᱟᱥᱮ, ᱵᱟᱝ ᱦᱳᱭᱳᱜᱼᱟ᱾ ᱨᱚᱦᱚᱭ ᱵᱟᱲᱟᱭ ᱵᱟᱱᱩᱜᱼᱟ, ᱢᱮᱱᱠᱷᱟᱱ ᱮᱜ ᱠᱟᱱᱪᱷᱟᱲ ᱯᱚᱨᱚᱵ ᱨᱮ ᱡᱚᱢ ᱠᱟᱛᱮᱫ ᱫᱚ, ᱵᱷᱟᱜᱤ ᱜᱮ ᱥᱟᱯᱲᱟᱣ ᱦᱳᱭ ᱠᱟᱱ ᱛᱟᱦᱮᱸᱫ ᱟᱨᱠᱤ, ᱡᱚᱢ ᱠᱚᱫᱚ ᱵᱷᱟᱞᱤ ᱜᱮ ᱦᱳᱭ ᱠᱟᱱᱟ᱾
ᱦᱮ
ᱟᱫᱚ ᱚᱱᱟᱱᱟᱜᱮ ᱵᱩᱨᱩ ᱵᱚᱸᱜᱟ ᱜᱮ ᱛᱟᱸᱜᱤ ᱦᱩᱭ ᱠᱟᱱᱟ, ᱵᱩᱨᱩ ᱵᱚᱸᱜᱟ ᱨᱮᱜᱮ ᱴᱷᱤᱠ ᱫᱟᱬᱟᱱ ᱦᱩᱭᱩᱜ-ᱟ ᱛᱟᱨᱯᱚᱨᱮ ᱵᱟᱹᱠᱤ ᱠᱟᱹᱢᱤ ᱡᱟᱦᱟᱸ ᱠᱚ ᱦᱤᱡᱩᱜ ᱠᱟᱱ ᱠᱷᱮᱛ ᱵᱟᱹᱫᱽ ᱨᱮᱱᱟᱜ ᱠᱟᱹᱢᱤ ᱠᱚ ᱩᱱᱛᱮᱜᱮ ᱟᱨᱟᱢᱵᱷᱚᱜ-ᱟ ᱟᱨᱠᱤ᱾
ᱟᱪᱪᱷᱟ, ᱟᱨ ᱵᱩᱨᱩ ᱵᱚᱸᱜᱟ ᱯᱚᱨᱚᱵᱽ ᱯᱚᱨᱮ ᱜᱮ ᱟᱨᱦᱚᱸ ᱠᱷᱩᱲᱤ ᱰᱩᱝᱨᱤ ᱦᱚᱸ ᱢᱮᱱᱟᱜ ᱟᱠᱟᱜ-ᱟ᱾ ᱢᱟᱱᱮ ᱱᱤᱛᱚᱜ ᱫᱚ ᱫᱟᱬᱟᱱ ᱫᱤᱱ ᱫᱚ ᱫᱚᱢᱮ ᱜᱮ ᱥᱮᱴᱮᱨ ᱟᱠᱟᱱᱟ ᱵᱟᱝ ᱨᱚᱦᱚᱭ ᱛᱩᱫ ᱥᱟᱶᱛᱮ᱾ ᱫᱟᱬᱟᱱ
ᱦᱮᱸ ᱢᱮᱱ ᱜᱟᱱᱚᱜ-ᱟ ᱯᱚᱨᱚᱵᱽ ᱫᱚ ᱥᱟᱱᱛᱟᱲᱟᱜ ᱫᱚ ᱟᱵᱚ ᱥᱟᱱᱛᱟᱲᱟᱜ ᱛᱚ ᱵᱟᱨᱚ ᱢᱟᱥ ᱜᱮ ᱯᱚᱨᱚᱵᱽ ᱠᱟᱱᱟ᱾
ᱯᱚᱨᱚᱵᱽ ᱨᱮᱱᱟᱜ ᱫᱚ ᱚᱵᱷᱟᱵᱽ ᱫᱚ ᱵᱟᱹᱱᱩᱜ-ᱟ ᱚᱱᱟ ᱛᱟᱞᱟ ᱨᱮᱜᱮ ᱠᱟᱹᱢᱤ ᱠᱚ᱾ ᱚᱱᱟ ᱛᱟᱞᱟ ᱨᱮᱜᱮ ᱯᱚᱨᱚᱵᱽ ᱠᱚᱦᱚᱸ ᱛᱟᱦᱮᱱᱟ ᱯᱚᱨᱚᱵᱽ ᱩᱸ᱾ ᱚᱻ ᱥᱟᱶ ᱥᱟᱶ ᱛᱮᱜᱮ ᱟᱵᱚᱣᱟᱜ ᱠᱟᱹᱢᱤ ᱛᱮᱱᱟᱜ ᱦᱚᱸ ᱦᱩᱭᱩᱜᱼᱟ᱾ ᱵᱟᱱᱟᱨ ᱜᱮ ᱢᱤᱞᱮ ᱢᱤᱥᱮ ᱢᱮᱥᱟ ᱠᱟᱛᱮᱫ ᱜᱮ ᱢᱟᱱᱮ ᱯᱟᱱᱛᱮ ᱯᱟᱱᱛᱮ ᱛᱮᱜᱮ ᱪᱟᱞᱟᱜ-ᱟᱭ ᱟᱨᱠᱤ᱾
ᱦᱩᱸ᱾ ᱟᱵᱚ ᱢᱟ ᱥᱮᱫᱟᱭ ᱠᱷᱚᱱ ᱱᱚᱝᱠᱟ ᱜᱮ ᱦᱮᱡ ᱟᱠᱟᱱ ᱛᱟᱵᱚᱱᱟ ᱠᱟᱹᱢᱤ ᱞᱟᱸᱜᱟᱨᱮ ᱯᱟᱛᱟ ᱯᱚᱨᱚᱵᱽ᱾ ᱟᱨ ᱥᱟᱶᱛᱮ ᱠᱟᱹᱢᱤ ᱠᱟᱹᱢᱤ ᱛᱮᱦᱚᱸ ᱮᱱᱮᱡ ᱥᱮᱨᱮᱧ ᱠᱚᱦᱚᱸ ᱢᱮᱱᱟᱜ ᱛᱟᱵᱚᱱ ᱜᱮᱭᱟ ᱫᱷᱚᱨᱚᱢ ᱟᱠᱷᱲᱟ ᱠᱚ ᱡᱟᱦᱟᱸ ᱠᱚ᱾ ᱛᱚ ᱡᱟᱭᱦᱳᱠ ᱫᱟᱬᱟᱱ ᱫᱚ ᱪᱟᱞᱟᱜ ᱫᱚᱨᱠᱟᱨ ᱠᱟᱱ ᱜᱮᱭᱟ᱾ ᱠᱟᱨᱚᱱ ᱢᱮᱫᱴᱮᱱ ᱫᱤᱥᱚᱢ ᱨᱮᱱᱟᱜ ᱢᱤᱫ ᱨᱚᱠᱚᱢᱟᱜ ᱵᱟᱲᱟᱭ ᱫᱚ ᱵᱟᱝ ᱴᱷᱤᱠᱟ ᱡᱷᱚᱛᱚ ᱨᱚᱠᱚᱢᱟᱜ ᱵᱟᱲᱟᱭ ᱨᱮᱱᱟᱜ ᱞᱟᱹᱠᱛᱤ ᱢᱮᱱᱟᱜ ᱟᱠᱟᱜ-ᱟ᱾ ᱚᱱᱟᱛᱮ ᱮᱴᱟᱜ ᱫᱤᱥᱚᱢ ᱦᱚᱸ ᱪᱟᱞᱟᱜ ᱴᱷᱤᱠᱟ ᱥᱮ ᱮᱴᱟᱜ ᱡᱟᱦᱟᱸ ᱯᱟᱛᱟ ᱯᱚᱨᱚᱵᱽ ᱦᱚᱸ ᱪᱟᱞᱟᱜ ᱫᱚ ᱵᱩᱜᱤ ᱜᱮᱭᱟ᱾ ᱛᱟᱞᱦᱮ ᱵᱟ ᱡᱟᱦᱟᱸᱭ ᱥᱤᱞᱫᱟᱹ ᱯᱟᱛᱟ ᱯᱟᱴᱟ ᱵᱤᱸᱫᱷᱟᱹ ᱱᱚᱣᱟ ᱠᱚᱨᱮᱫ ᱫᱚ ᱛᱤᱱ ᱫᱷᱟᱣᱮᱢ ᱥᱮᱱ ᱟᱠᱟᱱᱟ?
ᱦᱮᱸ ᱥᱤᱞᱫᱟᱹ ᱯᱟᱛᱟ ᱢᱟ ᱟᱞᱮ ᱮᱠᱷᱚᱱ ᱫᱚ ᱫᱚᱢᱮ ᱫᱚ ᱵᱟᱝ ᱥᱟᱺᱜᱤᱧᱟ ᱟᱨ ᱥᱩᱨ ᱦᱚᱸ ᱵᱟᱝ ᱥᱩᱨᱟ᱾ ᱢᱚᱴᱟᱢᱩᱴᱤ ᱥᱩᱨ ᱫᱚ ᱥᱩᱨ ᱜᱮᱭᱟ᱾ ᱛᱚ ᱥᱮᱱ ᱦᱩᱭᱩᱜ ᱥᱮᱱ ᱦᱩᱭ ᱠᱟᱱ ᱜᱮᱭᱟ ᱟᱹᱰᱤ ᱵᱟᱨ ᱜᱮ ᱥᱮᱱ ᱦᱩᱭ ᱠᱟᱱᱟ᱾ ᱵᱟᱭᱨᱮ ᱵᱟᱭᱨᱮ ᱨᱮᱱ ᱦᱚᱲ ᱥᱟᱞᱟᱜ ᱧᱟᱯᱟᱢ ᱦᱩᱭ ᱠᱟᱱᱟ᱾ ᱦᱟᱱᱛᱮ ᱩᱲᱤᱥᱥᱟ, ᱱᱚᱛᱮ ᱩᱸ ᱦᱩᱜᱽᱞᱤ, ᱱᱚᱣᱟ ᱠᱚᱨᱮᱱ ᱟᱹᱰᱤᱜᱮ ᱵᱚᱨᱫᱷᱚᱢᱟᱱ ᱫᱷᱟᱨᱮ ᱢᱟᱨᱟᱝ ᱢᱟᱨᱟᱝ ᱩᱸ ᱫᱩᱛᱟᱞᱟ ᱵᱟᱥ ᱛᱮᱠᱚ ᱦᱤᱡᱩᱜ-ᱟ ᱟᱨᱠᱤ᱾ ᱫᱚᱢᱮ ᱠᱚ ᱦᱚᱲᱚᱜ ᱜᱮᱭᱟ᱾ ᱛᱚ, ᱟᱢᱮᱢ ᱦᱮᱡ ᱠᱟᱱᱟ ᱥᱮ ᱵᱟᱝ? ᱯᱟᱛᱟ ᱧᱮᱞ?
ᱤᱧ ᱢᱟ ᱫᱟᱬᱟᱱ ᱫᱚᱢᱮᱜᱤᱧ ᱠᱩᱥᱤᱜ-ᱟ᱾ ᱚᱱᱟ ᱠᱷᱟᱹᱛᱤᱨ ᱟᱞᱮ ᱱᱚᱣᱟ ᱟᱛᱩ ᱠᱚᱨᱮᱱ ᱠᱚ ᱢᱮᱥᱟ ᱠᱟᱛᱮᱫ ᱟᱨᱠᱤ ᱱᱚᱝᱠᱟ ᱢᱮᱱᱟᱜ ᱞᱮᱭᱟ ᱠᱤᱪᱷᱩ ᱡᱚᱱ᱾ ᱟᱞᱮ ᱫᱚ ᱫᱚᱢᱮ ᱜᱮᱞᱮ ᱫᱟᱬᱟᱱ ᱜᱮᱭᱟ᱾ ᱛᱚ, ᱫᱟᱬᱟ ᱛᱮᱫᱚ ᱜᱚᱴᱟᱜᱤᱧ ᱥᱮᱱ ᱠᱟᱱᱟ ᱱᱚᱣᱟ ᱥᱩᱨ ᱥᱩᱯᱩᱨ ᱫᱚ ᱥᱟᱺᱜᱤᱧ ᱫᱚ ᱟᱹᱣᱨᱤᱧ ᱪᱟᱞᱟᱜᱼᱟ ᱱᱟᱜ᱾
ᱛᱚ, ᱱᱚᱜ-ᱚᱱᱟ ᱢᱚᱫᱽᱫᱷᱮ ᱨᱮᱜᱮ ᱚᱠᱟ ᱚᱠᱟ ᱡᱟᱭᱜᱟᱢ ᱥᱮᱱ ᱟᱠᱟᱱᱟ ᱛᱤᱱᱟᱹᱜ? ᱛᱤᱱᱟᱹᱜ ᱜᱟᱱᱮᱢ ᱫᱟᱬᱟ ᱟᱠᱟᱫᱟ ᱪᱮᱫ ᱞᱮᱠᱟ, ᱟᱢᱟᱜ ᱤᱱᱟᱹ ᱟᱹᱱᱟᱹᱭᱠᱟᱹᱣ ᱪᱮᱫ ᱞᱮᱠᱟ?
ᱟᱸ, ᱱᱚᱜ-ᱚᱭ ᱡᱮᱢᱚᱱ ᱟᱢᱮᱢ ᱞᱟᱹᱭ ᱠᱮᱫᱟ ᱟᱯᱮ ᱫᱚ ᱵᱟᱸᱠᱩᱲᱟ ᱦᱚᱱᱚᱛ ᱨᱮᱱ ᱠᱟᱱᱟ ᱯᱮ᱾ ᱛᱚ, ᱚᱱᱟ ᱠᱚᱨᱮ ᱡᱮᱢᱚᱱ ᱢᱮᱱᱟᱜ-ᱟ ᱥᱩᱥᱩᱱᱤᱭᱟᱹ ᱢᱮᱱᱟᱜ-ᱟ ᱟᱨ ᱥᱟᱶᱛᱮ ᱟᱯᱮᱭᱟᱜ ᱟᱸ, ᱢᱩᱠᱩᱴᱢᱩᱱᱤᱯᱩᱨ ᱢᱮᱱᱟᱜ ᱟᱠᱟᱜ-ᱟ ᱟᱨ ᱱᱚᱱᱛᱮ ᱱᱚᱜ-ᱚᱭ ᱯᱟᱴᱟᱵᱤᱸᱫᱟᱹ ᱞᱟᱹᱭ ᱦᱩᱭᱱᱟ ᱠᱷᱟᱸᱫᱟᱨᱟᱱᱤ ᱡᱟᱦᱟᱸ ᱫᱚ ᱠᱟᱱᱴᱷᱟᱲ ᱯᱚᱨᱚᱵᱽ ᱨᱮ ᱦᱩᱭᱩᱜ-ᱟ ᱟᱨ ᱥᱟᱶ ᱛᱮ ᱱᱚᱜ-ᱚᱭ ᱵᱩᱨᱩ ᱵᱚᱸᱜᱟ᱾ ᱱᱚᱝᱠᱟ ᱠᱤᱪᱷᱩ ᱠᱤᱪᱷᱩ ᱡᱟᱭᱜᱟ ᱡᱟᱦᱟᱸ ᱠᱚᱫᱚ ᱧᱩᱢ ᱦᱟᱞᱟᱝ ᱞᱮᱠᱟᱱᱟᱜ ᱱᱚᱝᱠᱟᱱᱟᱜ ᱡᱟᱭᱜᱟ ᱠᱚᱫᱚ ᱯᱨᱟᱭ ᱜᱮ ᱧᱮᱞ ᱦᱳᱭ ᱠᱟᱱᱟ ᱟᱨ ᱪᱟᱞᱟᱣ ᱦᱤᱡᱩᱜ ᱦᱩᱭᱩᱜ ᱠᱟᱱᱟ ᱟᱨᱠᱤ ᱧᱮᱞ ᱦᱚᱭᱳᱜ ᱠᱟᱱ ᱜᱮᱭᱟ, ᱟᱨ ᱥᱮᱱ ᱠᱟᱛᱮᱜ ᱟᱹᱰᱤ ᱟᱭᱢᱟ ᱜᱮ ᱨᱟᱹᱥᱠᱟᱹ ᱦᱚᱸ ᱵᱩᱡᱷᱟᱹᱜᱼᱟ ᱥᱟᱶᱛᱮ ᱟᱭᱢᱟ ᱞᱮᱠᱟᱱᱟᱜ ᱮᱸ ᱱᱟᱣᱟ ᱡᱤᱱᱤᱥ ᱦᱚᱸ ᱚᱸᱰᱮ ᱠᱷᱚᱱ ᱛᱩᱢᱟᱹᱞ ᱧᱟᱢᱚᱜ ᱠᱟᱱᱟ ᱟᱨ ᱱᱚᱝᱠᱟᱱ ᱟᱭᱢᱟ ᱟᱭᱢᱟ ᱡᱤᱱᱤᱥ ᱚᱸᱰᱮ ᱡᱟᱦᱟᱸ ᱫᱚ ᱱᱟᱶᱟ ᱱᱟᱣᱟᱱᱟᱜ ᱧᱟᱢᱚᱜᱼᱟ ᱟᱨᱠᱤ ᱱᱤᱡᱮ ᱵᱟᱲᱟᱭ ᱡᱚᱝ ᱞᱟᱹᱜᱤᱫ ᱛᱮ᱾ ᱟᱨ ᱵᱟᱝ ᱱᱤᱡᱮᱨᱟᱜ ᱱᱟᱜᱟᱢ ᱞᱟᱹᱜᱤᱫ ᱛᱮ ᱱᱚᱝᱠᱟ ᱚᱱᱟ ᱚᱱᱟᱠᱚ ᱡᱤᱱᱤᱥ ᱥᱟᱵ ᱫᱚᱦᱚ ᱥᱮ ᱵᱟᱰᱟᱭ ᱥᱟᱶᱛᱮ ᱟᱭᱢᱟ ᱦᱚᱲ ᱥᱟᱶ ᱨᱚᱯᱚᱲ ᱠᱩᱠᱞᱤ ᱱᱚᱣᱟ ᱠᱚ ᱠᱚᱦᱚᱸ ᱱᱟᱯᱟᱭ ᱵᱩᱡᱷᱟᱹᱜ ᱠᱷᱟᱹᱛᱤᱨ ᱟᱨ ᱚᱱᱟ ᱠᱚ ᱱᱚᱣᱟ ᱨᱚᱯᱚᱲ ᱛᱟᱞᱟᱛᱮ ᱡᱟᱦᱟᱸ ᱫᱚ ᱟᱵᱚ ᱯᱟᱲᱦᱟᱣ ᱨᱮᱱᱟᱜ ᱨᱚᱱᱚᱲ ᱠᱚᱵᱚᱱ ᱞᱟᱹᱭᱟ, ᱥᱮ ᱥᱟᱹᱜᱟᱹᱭ ᱨᱮᱱᱟᱜ ᱡᱟᱦᱟᱸ ᱫᱚ ᱨᱚᱲ ᱵᱷᱮᱜᱟᱨ ᱵᱚᱱ ᱞᱟᱹᱭᱟ ᱱᱚᱣᱟ ᱠᱚᱦᱚᱸ ᱵᱟᱰᱟᱭ ᱧᱟᱢᱚᱜᱼᱟ᱾ ᱱᱚᱣᱟᱛᱮ ᱢᱟᱱᱮ ᱡᱟᱦᱟᱸ ᱫᱚ ᱢᱤᱫ ᱨᱚᱠᱚᱢ ᱯᱷᱤᱞᱴ ᱠᱟᱹᱢᱤ ᱵᱚᱱ ᱢᱮᱛᱟᱜᱼᱟ᱾ ᱟᱸ ᱫᱟᱬᱟᱱ ᱛᱟᱞᱟ ᱛᱮᱦᱚᱸ ᱚᱱᱠᱟᱱᱟᱜ ᱠᱟᱹᱢᱤ ᱠᱩᱧ ᱠᱟᱹᱢᱤ ᱜᱮᱭᱟ ᱛᱚ ᱚᱱᱟᱛᱮ ᱤᱧ ᱫᱚ ᱫᱟᱬᱟᱱ ᱫᱚᱧ ᱥᱮᱱ ᱟᱠᱟᱱ ᱜᱮᱭᱟ ᱵᱟᱨ ᱵᱟᱨᱜᱮᱧ ᱥᱮᱱᱚᱜ ᱜᱮᱭᱟ᱾
ᱟᱹᱰᱤ ᱟᱹᱰᱤ ᱱᱟᱯᱟᱭ ᱟᱢᱟᱜ ᱡᱟᱦᱟᱸ ᱫᱟᱬᱟᱱ ᱛᱟᱞᱟ ᱛᱮ ᱡᱟᱦᱟᱸ ᱠᱟᱛᱷᱟ ᱟᱢ ᱮᱢ ᱥᱚᱫᱚᱨ ᱠᱮᱫ ᱛᱟᱢᱟ ᱤᱧ ᱥᱟᱝ ᱟᱸᱡᱚᱢ ᱠᱟᱛᱮᱜ ᱨᱟᱹᱥᱠᱟᱹᱧ ᱵᱩᱡ ᱠᱮᱫᱟ ᱤᱧᱦᱚᱸ ᱟᱢᱟᱜ ᱠᱟᱛᱷᱟ ᱟᱸᱡᱚᱢ ᱛᱮ ᱠᱟᱹᱴᱤᱡ ᱮᱫ ᱩᱸ ᱤᱧ ᱧᱟᱢ ᱫᱟ ᱟᱨᱠᱤ ᱩᱛᱥᱟᱦᱚᱧ ᱧᱟᱢ ᱮᱫᱟ ᱡᱮ ᱤᱧ ᱦᱚᱸ ᱛᱟᱦᱚᱞᱮ ᱫᱟᱬᱟ ᱫᱩᱧ ᱫᱟᱬᱟ ᱠᱟᱫ ᱜᱮᱭᱟ ᱥᱮᱨᱚᱠᱚᱢ ᱫᱚ ᱵᱟᱝ ᱛᱚᱵᱮ ᱟᱵᱚᱣᱟᱜ ᱞᱟᱠᱪᱟᱨ ᱨᱮᱱᱟᱜ ᱡᱟᱭᱜᱟ ᱡᱟᱦᱟᱸ ᱠᱚᱫᱚ ᱦᱩᱭᱩᱜ ᱠᱟᱱᱟ ᱟᱹᱰᱤ ᱟᱹᱰᱤ ᱜᱟᱱ ᱜᱮ ᱢᱮᱱᱟᱜᱼᱟ, ᱵᱟᱲᱟᱭ ᱛᱮᱱᱟᱜ ᱢᱮᱱᱟᱜᱼᱟ ᱚᱱᱟ ᱠᱚᱨᱮ ᱫᱚ ᱦᱚᱭᱛᱚ ᱴᱷᱤᱠ ᱴᱷᱟᱠ ᱟᱹᱣᱨᱤ ᱥᱮᱱ ᱦᱩᱭᱩᱜᱼᱟ, ᱛᱚᱵᱮ ᱢᱚᱱᱮ ᱦᱩᱭᱩᱜ ᱠᱟᱱᱟ ᱯᱚᱨᱚᱵᱚᱨᱛᱤ ᱠᱟᱞᱨᱮ ᱦᱟᱯᱮᱱ ᱫᱤᱱ ᱵᱟᱹᱭ ᱵᱟᱹᱭᱛᱮ ᱱᱟᱣᱟ ᱱᱟᱣᱟ ᱡᱟᱭᱜᱟ ᱡᱟᱦᱟᱸ ᱠᱚ ᱟᱵᱚ ᱫᱷᱚᱨᱚᱢ ᱜᱟᱲ ᱢᱮᱱᱟᱜ ᱛᱟᱵᱚᱱᱟ ᱥᱟᱱᱛᱟᱲ ᱦᱚᱯᱚᱱᱟᱜ ᱦᱮᱸ ᱚᱱᱟ ᱠᱚᱨᱮ ᱜᱚᱴᱟ ᱧᱮᱞ ᱥᱮ ᱯᱟᱥᱱᱟᱣ ᱨᱮᱱᱟᱜ ᱢᱤᱫᱴᱮᱱ ᱠᱩᱨᱩᱢᱩᱴᱩ ᱫᱚ ᱢᱮᱱᱟᱜᱼᱟ᱾
ᱟᱪᱪᱷᱟ ᱵᱚᱨᱚ ᱯᱟᱛᱟ ᱵᱚᱱᱫᱚ ᱟᱠᱟᱱᱟ ᱱᱚᱸᱰᱮᱢ ᱥᱮᱱ ᱵᱟᱲᱟ ᱟᱠᱟᱱᱟ ᱥᱮ ᱪᱮᱫ?
ᱦᱮᱸ ᱵᱚᱨᱚ ᱯᱟᱛᱟ ᱱᱚᱣᱟ ᱥᱮᱱ ᱦᱩᱭ ᱠᱟᱱ ᱜᱮᱭᱟ ᱚᱱᱟ ᱡᱟᱭᱜᱟ ᱠᱚᱫᱚᱧ ᱧᱮᱞ ᱠᱟᱫ ᱜᱮᱭᱟ, ᱵᱚᱱᱫᱚ ᱫᱚ ᱵᱟᱝ ᱵᱚᱱᱫᱚ ᱟᱠᱟᱱᱟ ᱴᱷᱤᱠ ᱱᱤᱭᱟᱹᱵᱟᱨ ᱡᱟᱦᱟᱸ ᱯᱚᱪᱷᱤᱢ ᱵᱟᱝᱞᱟ ᱨᱮ ᱡᱟᱦᱟᱸ ᱱᱚᱣᱟ ᱤᱞᱮᱠᱥᱮᱱ ᱦᱩᱭᱱᱟ ᱚᱱᱟ ᱠᱷᱟᱹᱛᱤᱨ ᱜᱮ ᱦᱟᱹᱯᱤᱫ ᱛᱟᱦᱮᱸ ᱠᱟᱱᱟ᱾ ᱵᱟᱠᱷᱟᱱ ᱫᱚ ᱵᱚᱨᱚ ᱯᱟᱛᱟ ᱫᱚ ᱡᱟ ᱥᱮᱨᱢᱟ ᱜᱮ ᱦᱩᱭ ᱤᱫᱤᱭ ᱠᱟᱱᱟ᱾
ᱟᱪᱪᱷᱟ ᱵᱚᱲᱚ ᱯᱟᱛᱟ ᱫᱟᱬᱟᱱ ᱮᱢ ᱥᱮᱱᱚᱜ ᱜᱮᱭᱟ ᱛᱚ ᱯᱩᱨᱩᱞᱤᱭᱟᱹ ᱫᱷᱟᱨᱮ, ᱵᱚᱨᱚ ᱯᱟᱛᱟ ᱪᱟᱞᱟᱣ ᱨᱮ ᱚᱠᱟ ᱞᱮᱠᱟᱢ ᱵᱩᱡᱷᱟᱹᱣ ᱜᱮᱭᱟᱢ?
ᱵᱚᱨᱚ ᱯᱟᱛᱟ ᱢᱟᱠᱚ ᱞᱟᱹᱭᱟ ᱟᱹᱰᱤ ᱚᱸᱰᱮ ᱫᱚ ᱥᱟᱱᱛᱟᱲ ᱠᱚᱲᱟ ᱠᱩᱲᱤᱭᱟᱜ ᱢᱤᱞᱚᱱ ᱢᱮᱞᱟ ᱠᱟᱱᱟ᱾ ᱚᱸᱰᱮ ᱫᱚ ᱠᱟᱹᱴᱤᱡ ᱜᱤᱫᱽᱨᱟᱹ ᱠᱷᱚᱱ ᱦᱟᱲᱟᱢ ᱵᱩᱲᱦᱤ ᱥᱟᱱᱟᱢ ᱞᱮᱠᱟᱱ ᱩᱢᱮᱨᱟᱱ ᱟᱵᱚ ᱥᱟᱱᱛᱟᱲ ᱦᱚᱯᱚᱱ ᱥᱟᱶᱛᱮ ᱫᱤᱠᱩ ᱯᱩᱥᱤ ᱠᱚᱦᱚᱸ ᱠᱚ ᱥᱮᱱᱚᱜ ᱜᱮᱭᱟ᱾ ᱡᱷᱚᱛᱚ ᱨᱚᱠᱚᱢ ᱦᱚᱲᱟᱜ ᱥᱟᱞᱟᱜ ᱜᱮ ᱫᱮᱠᱷᱟᱜ ᱥᱮ ᱧᱮᱯᱮᱞ ᱫᱚ ᱦᱩᱭᱩᱜ ᱜᱮᱭᱟ ᱚᱸᱰᱮ᱾
ᱟᱪᱪᱷᱟ ᱢᱟᱱᱮ ᱥᱟᱹᱨᱤ ᱠᱟᱛᱷᱟ ᱵᱳᱞᱛᱮ ᱵᱚᱨᱚ ᱯᱟᱛᱟ ᱫᱚ ᱱᱚᱝᱠᱟᱱ ᱢᱤᱫ ᱯᱟᱛᱟ ᱠᱟᱱᱟ ᱡᱟᱦᱟᱸ ᱯᱟᱛᱟ ᱨᱮᱫᱚ ᱨᱟᱺᱰᱤ ᱪᱷᱟᱹᱰᱣᱤ, ᱟᱨ ᱵᱟᱝ ᱰᱟᱺᱜᱩᱣᱟᱹ ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱣᱟᱜ ᱦᱚᱸᱼᱼ ᱧᱟᱯᱟᱢ ᱨᱚᱯᱚᱲ ᱟᱨ ᱡᱟᱦᱟᱸ ᱨᱮᱫᱚᱠᱚ ᱞᱟᱹᱭᱟ ᱴᱩᱠᱩᱡ ᱦᱟᱹᱰᱤ ᱵᱚᱫᱚᱞ ᱢᱮᱱᱫᱚ ᱨᱟᱹᱰᱤ ᱪᱷᱟᱹᱵᱤ ᱡᱟᱦᱟᱸᱭ ᱠᱚᱠᱚ ᱛᱟᱦᱮᱱᱟ ᱱᱩᱠᱩ ᱠᱚᱣᱟᱜ ᱦᱤᱨᱞᱟᱹ ᱨᱮᱱᱟᱜ ᱢᱤᱫᱴᱮᱱ ᱴᱷᱟᱶ ᱚᱱᱟ ᱴᱷᱟᱶ ᱫᱚ ᱦᱩᱭᱩᱜ ᱠᱟᱱᱟ ᱵᱚᱨᱚ ᱯᱟᱛᱟ᱾ ᱯᱟᱹᱦᱤᱞ ᱫᱚ ᱵᱟᱝᱢᱟ ᱚᱸᱰᱮ ᱠᱷᱚᱱ ᱜᱮ ᱡᱟᱦᱟᱸᱭ ᱠᱚᱼᱼ ᱱᱚᱝᱠᱟ ᱵᱟᱝᱠᱚ ᱦᱤᱨᱞᱟᱹ ᱫᱟᱲᱮᱭᱟᱜ ᱛᱟᱦᱮᱱᱟ ᱥᱮᱠᱚᱼᱼ ᱪᱷᱟᱹᱰᱤ ᱟᱠᱟᱱᱟ ᱥᱮᱠᱚ ᱨᱟᱺᱰᱤ ᱟᱠᱟᱱᱟ ᱚᱱᱠᱟᱱ ᱠᱚ ᱛᱤᱨᱞᱟᱹᱼᱼ ᱠᱚᱣᱟᱜ ᱢᱤᱫᱴᱮᱱ ᱟᱥᱨᱟ ᱩᱢᱩᱞ ᱫᱚ ᱚᱱᱟ ᱵᱚᱨᱚ ᱯᱟᱛᱟ ᱛᱟᱦᱮᱸ ᱠᱟᱱᱟ᱾ ᱛᱚ ᱱᱤᱛᱚᱜ ᱫᱚ ᱚᱱᱟ ᱠᱚ ᱡᱟᱭᱜᱟ ᱠᱷᱚᱱ ᱫᱚ ᱟᱹᱰᱤ ᱛᱮᱠᱚᱼᱼ ᱩᱰᱚᱝ ᱦᱮᱡ ᱟᱠᱟᱱᱟ ᱡᱟ ᱥᱮᱨᱢᱟ ᱫᱟᱬᱟᱱ ᱨᱮ ᱥᱮᱱ ᱠᱟᱛᱮᱜ ᱡᱟᱧ ᱵᱩᱡ ᱟᱹᱜᱩ ᱟᱠᱟᱫ ᱛᱚ ᱱᱤᱛᱚᱜ ᱫᱚ ᱡᱟᱦᱟᱸ ᱞᱮᱠᱟ ᱟᱵᱚᱣᱟᱜ ᱚᱱᱟ ᱯᱚᱨᱚᱵᱽ ᱡᱟᱦᱟᱸ ᱠᱚ ᱫᱚᱦᱚᱸ ᱞᱮᱫᱼᱼ ᱦᱟᱯᱲᱟᱢ ᱠᱚ ᱚᱱᱟ ᱥᱟᱨᱦᱮᱫ ᱛᱮᱠᱚ ᱢᱟᱱᱟᱣ ᱵᱟᱛᱟᱣᱼᱟ ᱢᱮᱱ ᱠᱷᱟᱱ ᱚᱱᱠᱟᱱᱟᱜ ᱡᱟᱦᱟᱸ ᱠᱟᱹᱢᱤ ᱩᱭᱦᱟᱹᱨ ᱠᱟᱛᱮᱜ ᱠᱚ ᱫᱚᱦᱚ ᱞᱮᱫᱟ ᱱᱚᱝᱠᱟ ᱱᱟᱜ ᱠᱟᱹᱢᱤ ᱠᱚᱫᱚ ᱱᱤᱛᱚᱜ ᱫᱚ ᱚᱱᱟ ᱯᱟᱛᱟ ᱠᱚᱨᱜ ᱫᱚ ᱵᱟᱭ ᱦᱩᱭᱩᱜ ᱠᱟᱱᱟᱼᱼ ᱟᱨ ᱱᱮᱛᱟᱨ ᱫᱚ ᱟᱵᱚᱣᱟᱜ ᱥᱚᱢᱟᱡ ᱦᱚᱸ ᱟᱹᱰᱤ ᱛᱮ ᱞᱟᱦᱟ ᱟᱠᱟᱱᱟ ᱡᱟᱦᱟᱸ ᱫᱚ ᱨᱟᱺᱰᱤ ᱪᱷᱟᱹᱰᱩᱭ ᱦᱚᱲ ᱞᱟᱦᱟ᱾ ᱵᱟᱠᱚ ᱛᱟᱞᱟ ᱚᱲᱟᱜ ᱠᱚ ᱛᱟᱦᱮᱱᱟ ᱧᱮᱯᱮᱞ ᱦᱚᱲ ᱚᱲᱟᱜ ᱧᱮᱯᱮᱞ ᱛᱟᱞᱟ ᱛᱮ᱾ ᱱᱮᱛᱟᱨ ᱫᱚ ᱚᱱᱟ ᱠᱟᱹᱢᱤ ᱠᱚᱦᱚᱸ ᱥᱩᱥᱟᱹᱨᱚᱜ ᱠᱟᱱᱟ ᱢᱮᱱᱫᱚ ᱟᱵᱚᱨᱮᱱ ᱦᱚᱲ ᱠᱚᱦᱚᱸ ᱟᱹᱰᱤ ᱛᱮᱠᱚ ᱥᱤᱠᱷᱱᱟᱹᱛ ᱟᱠᱟᱱᱼᱟ᱾ ᱱᱚᱶᱟ ᱠᱚ ᱡᱤᱱᱤᱥ ᱠᱚᱦᱚᱸ ᱠᱚ ᱵᱩᱡ ᱵᱟᱲᱟᱭ ᱟᱠᱟᱟᱜᱼᱟ ᱛᱚ ᱚᱱᱟ ᱠᱷᱟᱹᱛᱤᱨ ᱚᱱᱟ ᱠᱚᱫᱚ ᱯᱟᱛᱟ ᱴᱟᱹᱰᱤ ᱨᱮᱫᱚ ᱵᱟᱝ ᱦᱩᱭᱩᱜ ᱠᱟᱱᱟ ᱱᱚᱝᱼᱼ ᱤᱧᱤᱧ ᱛᱩᱢᱟᱹᱞ ᱧᱟᱢ ᱟᱠᱟᱫᱼᱟ ᱛᱚᱼᱼ ᱱᱤᱛᱳᱜ ᱫᱚ ᱦᱳᱭᱼᱛᱳ ᱮᱸ ᱟᱹᱰᱤ ᱟᱭᱢᱟ ᱛᱮᱜᱮ ᱟᱵᱚᱣᱟᱜ ᱦᱚᱸ ᱫᱟᱬᱟᱱ ᱡᱟᱭᱜᱟ ᱠᱚᱨᱮ ᱦᱚᱸ ᱟᱹᱰᱤ ᱨᱚᱠᱚᱢᱟᱜ ᱡᱤᱱᱤᱥ ᱢᱮᱱᱟᱜ ᱠᱟᱜᱼᱟ᱾ ᱛᱚ ᱤᱱᱟᱹ ᱵᱮᱛᱤᱛᱚ ᱟᱨ ᱚᱠᱟ ᱠᱚ ᱫᱟᱬᱟᱱᱮᱢ ᱥᱮᱱ ᱟᱠᱟᱱᱟ ᱟᱢ ᱡᱩᱫᱤ ᱠᱟᱹᱴᱤᱡ ᱮᱢ ᱞᱟᱹᱭ ᱠᱮᱭᱼᱟ᱾
ᱦᱮᱸ ᱥᱮᱱ ᱠᱟᱱ ᱜᱤᱭᱟᱹᱧ ᱱᱚᱣᱟ ᱥᱩᱨ ᱥᱩᱯᱩᱨ ᱫᱚ ᱜᱚᱴᱟ ᱜᱤᱧ ᱥᱮᱱ ᱟᱠᱟᱱ ᱜᱮᱭᱟ᱾ ᱛᱚ ᱵᱮᱝᱜᱚᱞ ᱵᱟᱭᱨᱮ ᱫᱚ ᱥᱮᱨᱚᱠᱚᱢ ᱫᱚ ᱵᱟᱝ ᱥᱮᱱ ᱦᱩᱭ ᱠᱟᱱᱟ ᱤᱱᱟᱹᱜᱮ ᱫᱩᱠ ᱨᱮᱱᱟᱜ ᱫᱚᱼᱼ